ᱦᱮᱞᱳ ᱾
ᱦᱩᱸ ᱡᱚᱦᱟᱨ ᱜᱮ ᱨᱚᱲ ᱠᱚ ᱟᱸᱡᱚᱢᱚᱜ ᱠᱟᱱᱟ?
ᱦᱮᱸ ᱨᱚᱲ ᱠᱚ ᱟᱸᱡᱚᱢᱚᱜ ᱠᱟᱱ ᱜᱮᱭᱟ᱾
ᱛᱟᱦᱚᱞᱮ ᱱᱤᱛᱚᱜ ᱫᱚ ᱪᱮᱫ ᱵᱟᱨᱮ ᱛᱮᱞᱟᱝ ᱜᱚᱞᱯᱚ ᱞᱮᱠᱷᱟᱱ ᱱᱟᱜ
ᱚ ᱱᱤᱛᱳ ᱫᱚ ᱚᱭ ᱛᱚ ᱧᱮᱞᱚᱜ ᱠᱟᱱᱟ ᱱᱚᱭ ᱫᱟᱸᱥᱟᱭ ᱵᱚᱸᱜᱟ ᱦᱚᱸ ᱥᱮᱴᱮᱨᱚᱜ ᱠᱟᱱ ᱛᱟᱵᱚᱱᱟ᱾ ᱛᱚ ᱫᱟᱸᱥᱟᱭ ᱤᱫᱤ ᱠᱟᱛᱮ ᱠᱟᱹᱴᱤᱡ ᱞᱟᱝ ᱜᱟᱞᱢᱟᱨᱟᱣᱟ᱾
ᱦᱮᱸ ᱦᱮᱸ ᱚᱱᱟ ᱦᱚᱸ ᱱᱟᱯᱟᱭᱚᱜᱟ ᱾ ᱟᱫᱚ ᱫᱟᱸᱥᱟᱭ ᱮ ᱮ ᱫᱚ ᱡᱩᱫᱤᱢ ᱧᱮᱞᱟ ᱟᱵᱚ ᱱᱚᱣᱟ ᱥᱟᱱᱛᱟᱲ ᱥᱚᱢᱟᱡᱽ ᱛᱟᱞᱟᱨᱮ ᱫᱟᱸᱥᱟᱭ ᱮᱱᱮᱡ ᱫᱚ ᱢᱤᱫᱴᱟᱝ ᱢᱮᱱᱟᱜ ᱜᱮᱭᱟ ᱾ ᱫᱟᱸᱥᱟᱭ ᱫᱤᱥᱚᱢ ᱫᱚᱵᱚᱱ ᱧᱮᱞᱟ ᱮᱴᱟᱜ ᱵᱚᱸᱜᱟ ᱦᱚ ᱟᱱᱮ ᱯᱩᱥ ᱵᱚᱸᱜᱟ ᱥᱮᱫᱛᱮ ᱟᱱᱮ
ᱢᱳᱴᱟᱢᱩᱴᱤ ᱫᱟᱥᱟᱭ ᱠᱚ ᱵᱟᱝ
ᱮᱱᱮᱥ ᱛᱟᱦᱮᱱᱟ ᱾
ᱟᱵᱚ ᱟᱪᱪᱷᱟ ᱟᱢ ᱢᱟᱥᱮ ᱞᱟᱹᱭ ᱢᱮ᱾
ᱦᱮᱸ ᱢᱮᱱᱫᱟᱹᱧ ᱫᱟᱸᱥᱟᱭ ᱫᱚ ᱦᱟᱸᱜ ᱱᱚᱛᱮ ᱟᱞᱮ ᱱᱚᱛᱮ ᱫᱚ ᱦᱟᱸᱜ ᱚᱱᱟ ᱡᱟᱦᱟᱸ ᱫᱩᱨᱜᱟᱹ ᱯᱩᱡᱟᱹ ᱵᱟᱝ ᱦᱩᱭᱩᱜ-ᱟ᱾
ᱦᱮᱸ᱾
ᱩᱱ ᱥᱚᱢᱚᱭ ᱢᱟᱱᱮ ᱫᱟᱸᱥᱟᱭ ᱫᱟᱬᱟᱱ ᱠᱚ ᱪᱟᱞᱟᱜ-ᱟ ᱩᱱ ᱥᱚᱢᱚᱭ ᱚᱱᱟ ᱵᱤᱡᱚᱭᱟ ᱚᱥᱴᱚᱢᱤ ᱱᱚᱵᱚᱢᱤ ᱟᱨ ᱚᱱᱟ ᱵᱤᱡᱚᱭᱟ ᱫᱚᱥᱚᱢᱤ ᱚᱱᱟ ᱯᱮ ᱫᱤᱱ ᱫᱟᱬᱟᱱᱟ ᱟᱠᱚ᱾
ᱦᱮᱸ ᱟᱫᱚ ᱢᱟᱱᱮ ᱫᱟᱸᱥᱟᱭ ᱫᱬᱟᱱ ᱫᱚ ᱠᱟᱛᱷᱟᱧ ᱢᱚᱱᱮ ᱜᱚᱫ ᱞᱮᱫᱟ ᱡᱮ ᱟᱵᱚᱣᱟᱜ ᱥᱚᱨᱦᱟᱭ ᱠᱟᱹᱴᱤᱡ ᱵᱷᱮᱜᱟᱨ ᱵᱷᱮᱜᱟᱨ ᱧᱚᱜ ᱜᱮᱛᱟᱵᱚᱱᱟ ᱟᱫᱚ
ᱫᱟᱸᱥᱟᱭ ᱨᱮᱜᱮ ᱫᱚ ᱟᱞᱮ ᱦᱚᱸ ᱚᱱᱠᱟ ᱜᱮᱞᱮ ᱫᱟᱬᱟᱱᱟ ᱠᱤᱱᱛᱩ ᱯᱟᱹᱦᱤᱞ ᱫᱚ ᱫᱟᱸᱥᱟᱭ ᱫᱟᱬᱟᱱ ᱫᱚ ᱟᱹᱰᱤ ᱡᱟᱠ ᱡᱚᱢᱚᱠ ᱦᱩᱭᱩᱜ ᱠᱟᱱ ᱛᱟᱦᱮᱫ ᱱᱮᱛᱟᱨ ᱫᱚ ᱵᱟᱹᱭ ᱵᱟᱹᱭ ᱛᱮ ᱱᱚᱣᱟ ᱫᱚ ᱟᱯᱪᱷᱟ ᱧᱚᱜᱚᱜ ᱠᱟᱱᱟ ᱟᱨᱠᱤ ᱵᱟᱝ ᱠᱚ ᱫᱟᱬᱟᱱ ᱠᱟᱱ ᱞᱮᱠᱟ ᱜᱮ ᱧᱮᱞᱚᱜ ᱠᱟᱱᱟ᱾
ᱦᱮᱸ ᱦᱮᱸ ᱱᱮᱛᱟᱨ ᱫᱚ ᱚᱝᱠᱟ ᱞᱟᱦᱟᱛᱮ ᱞᱮᱠᱟ ᱫᱚ ᱩᱱᱟᱹᱜ ᱵᱟᱝ ᱠᱚ ᱫᱟᱲᱟᱭᱮᱜᱼᱟ᱾
ᱦᱮᱸ ᱟᱨ ᱫᱟᱸᱥᱟᱭ ᱫᱟᱬᱟᱱ ᱫᱚ ᱚᱱᱠᱟ ᱠᱩᱲᱤ ᱦᱚᱯᱚᱱ ᱞᱮᱠᱟ ᱠᱚᱲᱟ ᱦᱚᱯᱚᱱ ᱜᱮ ᱥᱟᱡᱟᱣ ᱠᱟᱛᱮᱫ ᱠᱚ ᱩᱰᱩᱝᱚᱜᱼᱟ ᱟᱨᱠᱤ
ᱦᱮᱸ ᱢᱟᱱᱮ ᱦᱚᱯᱚᱱᱟᱜ ᱞᱮᱠᱟᱱᱟᱜ ᱦᱚᱸ ᱡᱩᱫᱤ ᱥᱟᱡᱽ ᱵᱟᱝ ᱠᱟᱱᱟ ᱢᱟᱱᱮ ᱵᱟᱨᱭᱟ ᱨᱚᱝ ᱛᱮᱜᱮ ᱠᱚ ᱥᱟᱡᱟᱜᱼᱟ ᱾ ᱟᱞᱟᱠ ᱫᱤᱥᱚᱢ ᱢᱟᱱᱮ ᱠᱟᱛᱷᱟ ᱨᱤᱧ ᱞᱟᱹᱭ ᱮᱫᱟ ᱚᱠᱚᱭ ᱫᱚ ᱠᱩᱲᱤ ᱜᱤᱫᱽᱨᱟᱹᱣᱟᱜ ᱡᱮᱢᱚᱱ ᱮᱸ ᱠᱟᱡᱚᱞ ᱛᱟᱯᱚᱨ ᱡᱟᱦᱟᱸ ᱢᱟᱨᱟᱜ ᱯᱤᱧᱪᱟᱹᱨ ᱠᱚ ᱡᱟᱦᱟᱸ ᱫᱚ ᱠᱚᱲᱟ ᱜᱤᱫᱽᱨᱟᱹᱣᱟᱜ ᱜᱮ ᱥᱟᱯᱟᱵ ᱠᱟᱱᱟ᱾
ᱦᱮᱸ ᱦᱮᱸ ᱾
ᱦᱮᱸ ᱚᱱᱟ ᱠᱚ ᱟᱛᱮ ᱠᱚ ᱫᱟᱬᱟᱱᱟ ᱟᱞᱮ ᱱᱚᱰᱮ᱾
ᱦᱮᱸ ᱡᱷᱚᱛᱚ ᱦᱚᱲ ᱫᱚ ᱠᱩᱲᱤ ᱜᱤᱫᱽᱨᱟᱹ ᱞᱮᱠᱟ ᱫᱚ ᱵᱟᱠᱚ ᱥᱟᱡᱚᱜᱼᱟ ᱢᱤᱫ ᱵᱟᱨ ᱠᱚ ᱥᱟᱡᱚᱜᱼᱟ ᱢᱮᱱᱠᱷᱟᱱ ᱞᱟᱦᱟ ᱛᱮ ᱚᱝᱠᱟ ᱦᱟᱲᱟᱢ ᱵᱟ ᱛᱟᱠᱚᱴᱷᱮᱱ ᱠᱷᱚᱡ ᱟᱸᱡᱚᱢ ᱦᱩᱭ ᱟᱠᱟᱱᱟ ᱩᱱᱠᱩ ᱠᱚ ᱞᱟᱹᱭᱟ ᱡᱮ ᱵᱟᱝᱢᱟ ᱞᱟᱦᱟ ᱛᱮᱫᱚ ᱡᱚᱛᱚ ᱦᱚᱲ ᱜᱮᱠᱚ ᱵᱟᱸᱫᱮᱜ ᱠᱟᱱ ᱛᱟᱦᱮᱱᱟ ᱢᱟᱱᱮ ᱠᱟᱪᱱᱤ ᱵᱟᱸᱫᱮᱜ ᱠᱟᱱ ᱛᱟᱦᱮᱱᱟ ᱱᱚᱝᱠᱟ ᱫᱚ ᱠᱟᱪᱱᱤ ᱵᱟᱸᱫᱮ ᱫᱚ ᱟᱸᱡᱚᱢ ᱦᱩᱭ ᱠᱟᱱᱟ ᱟᱫᱚ ᱢᱮᱱᱠᱷᱟᱱ ᱪᱮᱫ ᱞᱮᱠᱟ ᱠᱚ ᱵᱟᱸᱫᱮᱜᱼᱟ ᱚᱱᱟᱫᱚ ᱧᱮᱞ ᱵᱟᱝ ᱦᱳᱭ ᱠᱟᱱᱟ᱾
ᱦᱩᱸᱻ
ᱟᱫᱚ ᱩᱱᱠᱩ ᱠᱚ ᱞᱟᱹᱭᱮᱫ ᱛᱟᱦᱮᱱᱟ ᱡᱮ ᱟᱞᱮ ᱫᱚ ᱡᱚᱛᱚ ᱦᱚᱲ ᱜᱮᱞᱮ ᱵᱟᱸᱫᱮᱜ ᱛᱟᱦᱮᱸᱫ ᱚᱱᱠᱟᱭᱱᱟ ᱞᱟᱹᱭ ᱟᱠᱚ᱾
ᱟᱫᱚ ᱟᱞᱮ ᱱᱚᱛᱮ ᱫᱚ ᱵᱟᱸᱫᱮ ᱵᱚᱞ ᱚᱠᱚᱭ ᱵᱟᱸᱫᱮᱱ ᱠᱟᱱᱟᱭ ᱟᱨ ᱵᱟᱠᱷᱟᱱ ᱱᱚᱝᱠᱟ ᱢᱳᱴ ᱢᱳᱴᱟ ᱛᱮ ᱛᱟᱯᱚᱨ ᱱᱚᱱᱛᱮ ᱦᱚᱛᱚᱛ ᱨᱮᱱᱟᱜ ᱡᱟᱦᱟᱸ ᱵᱷᱩᱣᱟᱹᱝ ᱠᱚ ᱛᱮᱭᱟᱨᱟ ᱚᱱᱟ ᱠᱚ ᱛᱟᱞᱟ ᱛᱮᱜᱮ ᱠᱟᱥ ᱨᱮ ᱫᱚᱢ ᱥᱮᱫ ᱫᱚ ᱧᱮᱞᱞᱟ ᱠᱟᱱᱟ ᱚᱠᱟ ᱫᱤᱥᱚᱢ ᱠᱚᱨᱮ ᱡᱚ ᱴᱟᱢᱟᱠ ᱛᱩᱢᱫᱟᱜ ᱠᱚ ᱫᱟᱲᱮ ᱫᱟᱬᱟᱱᱟ ᱠᱤᱱᱛᱩ ᱟᱞᱮ ᱫᱚ ᱚᱠᱟ ᱵᱷᱩᱣᱟᱹᱝ ᱠᱚ ᱠᱟᱸᱥᱟᱭ ᱠᱚ ᱛᱟᱞᱟᱛᱮ ᱛᱮᱞᱮ ᱫᱟᱬᱟᱱᱟ᱾
ᱦᱮᱸ ᱦᱮᱸ ᱫᱟᱸᱥᱟᱭ ᱫᱚ ᱚᱱᱟ ᱠᱟᱱ ᱜᱮᱭᱟ ᱵᱷᱩᱭᱟᱹᱝ ᱟᱛᱮᱜ ᱜᱮᱠᱚ ᱫᱟᱬᱟᱱᱟ᱾
ᱟᱨ ᱩᱸ ᱫᱟᱸᱥᱟᱭ ᱨᱮ ᱧᱮᱞ ᱦᱳᱭ ᱵᱮᱥᱤ ᱟᱱᱮ ᱠᱟᱹᱣᱰᱤ ᱞᱟᱞᱚᱪ ᱥᱮᱫ ᱵᱚᱱ ᱪᱟᱞᱟᱣᱱᱟ ᱪᱮᱫ ᱞᱮᱠᱟ ᱠᱟᱹᱣᱰᱤ ᱞᱟᱞᱚᱪ ᱱᱮᱛᱟᱨ ᱫᱚ ᱫᱟᱸᱥᱟᱭ ᱫᱟᱬᱟᱱ ᱥᱟᱱᱛᱟᱲᱟᱜ ᱢᱤᱫᱴᱟᱝ ᱟᱛᱩ ᱢᱟᱺᱡᱷᱤ ᱡᱷᱟᱴᱠᱟ ᱪᱟᱞᱟᱣ ᱵᱟᱟᱱ ᱠᱟᱛᱮ ᱨᱟᱥᱛᱟ ᱠᱚ ᱜᱷᱮᱨᱟᱣ ᱠᱟᱛᱮᱜ
ᱯᱟᱹᱴᱷᱩᱣᱟᱹ ᱫᱟᱢ ᱱᱚᱣᱟ ᱠᱚᱫᱚ ᱚᱠᱟᱮᱠᱟ ᱟᱯᱮ ᱫᱤᱥᱚᱢ ᱥᱮᱫ ᱫᱚ?
ᱦᱮᱸ ᱦᱮᱸ ᱟᱫᱚ ᱱᱚᱣᱟ ᱠᱚᱫᱚ ᱩᱪᱤᱛ ᱫᱚ ᱵᱟᱝ ᱠᱟᱱᱟ᱾ ᱯᱩᱭᱥᱟᱹ ᱟᱞᱮ ᱥᱮᱫ ᱪᱟᱞᱟᱣ ᱞᱮᱱᱠᱷᱟᱱ ᱫᱚ ᱵᱟᱝᱠᱷᱟᱱ ᱡᱟᱦᱟᱸ ᱞᱮᱠᱟ ᱥᱮᱫᱟᱭ ᱠᱚ ᱠᱚᱨᱟᱣ ᱟᱹᱜᱩ ᱟᱠᱟᱜᱟ ᱛᱟᱵᱚᱱᱟ ᱚᱱᱠᱟᱜᱮ ᱠᱚᱨᱟᱣ ᱞᱮᱠᱷᱟᱡ ᱫᱚ ᱱᱟᱯᱟᱭᱚᱜᱼᱟ- ᱡᱮ ᱦᱮᱸ ᱟᱛᱳ ᱟᱹᱛᱳ ᱫᱟᱬᱟᱱ ᱢᱮ ᱟᱛᱳ ᱨᱮ ᱪᱟᱣᱞᱮ ᱠᱚ ᱮᱢᱟᱢᱟ ᱤᱱᱟᱹ ᱠᱷᱟᱱ ᱜᱮ ᱡᱚᱛᱷᱮᱥᱴᱚ᱾ ᱟᱫᱚ ᱩᱱᱠᱩ ᱫᱚᱠᱚ ᱞᱟᱭᱫᱚ ᱵᱟᱝ ᱟᱨᱚ ᱱᱚᱣᱟ ᱪᱟᱣᱞᱣ ᱵᱚᱱ ᱤᱭᱟᱹᱭᱮᱫᱟ ᱟᱨᱚ ᱯᱩᱭᱥᱟᱹ ᱫᱤᱠᱩ ᱴᱷᱮᱱ ᱠᱷᱚᱱᱦᱚ ᱦᱟᱛᱟᱣ ᱢᱮ ᱫᱮᱱ᱾
ᱦᱮᱸ᱾ ᱢᱟᱱᱮ ᱪᱤᱠᱟᱹᱜ ᱠᱟᱱᱟ ᱱᱚᱣᱟ ᱫᱚ ᱡᱟᱦᱟᱸ ᱟᱢ ᱮᱸ ᱟᱢᱟᱜ ᱢᱤᱫᱴᱟᱱ ᱞᱟᱹᱭᱼᱞᱟᱠᱪᱟᱨ ᱟᱹᱨᱤᱪᱟᱹᱞᱤ ᱜᱮ ᱢᱤᱫᱴᱟᱝ ᱵᱚᱠᱚᱞ ᱵᱚᱰᱮᱡ ᱠᱟᱱ ᱞᱮᱠᱟᱧ ᱵᱩᱡᱷᱟᱹᱣ ᱫᱟ ᱟᱢ ᱫᱚ ᱱᱚᱣᱟ ᱫᱚ ᱱᱚᱣᱟ ᱛᱟᱞᱟ ᱛᱮᱫᱚ ᱵᱟᱠᱚ ᱞᱟᱹᱭ ᱠᱟᱜ ᱢᱮ ᱯᱚᱭᱥᱟ ᱨᱟᱥᱛᱟ ᱜᱷᱮᱨᱟᱣ ᱠᱟᱛᱮᱜ ᱯᱚᱭᱥᱟ ᱤᱱᱠᱟᱢ ᱢᱮ ᱚᱱᱠᱟᱱᱟᱜ ᱫᱚ ᱯᱟᱱᱛᱷᱟ ᱵᱟᱝ ᱠᱟᱱᱟ ᱟᱫᱚ ᱛᱟᱣ ᱨᱮᱦᱚᱸ ᱟᱨ ᱩᱸ ᱚᱱᱟ ᱚᱠᱛᱚ ᱨᱮ ᱟᱪᱪᱷᱟ ᱥᱟᱲᱯᱟ ᱮᱱᱮᱡ ᱫᱚ ᱚᱱᱟ ᱚᱠᱛᱚ ᱨᱮᱠᱚ ᱮᱱᱮᱡ ᱟᱥᱮ ᱵᱟᱝ ᱟᱯᱮ ᱫᱤᱥᱚᱢ ᱥᱮᱫ ᱫᱚ?
ᱚᱱᱟ ᱟᱳᱛ ᱨᱮ ᱥᱟᱲᱯᱟ ᱱᱚᱛᱮ ᱫᱚ ᱦᱟᱸᱜ ᱟᱞᱮᱥᱮᱫ ᱫᱚ ᱦᱟᱜ ᱥᱟᱲᱯᱟ ᱫᱚ ᱦᱟᱸᱜ ᱵᱟᱝ ᱠᱚ ᱮᱱᱮᱡ ᱜᱮᱭᱟ᱾
ᱦᱩᱸ
ᱥᱟᱲᱯᱟ ᱮᱱᱮᱡ ᱫᱚ ᱚᱱᱮ ᱡᱟᱦᱟᱸ ᱠᱚᱨᱮ ᱚᱱᱟ ᱮᱱᱮᱡ ᱥᱮᱨᱮᱧ ᱠᱚ ᱦᱩᱭᱩᱜ ᱜᱮᱭᱟ ᱠᱚᱢᱯᱤᱴᱤᱥᱮᱱ ᱠᱚ᱾
ᱦᱩᱸ
ᱚᱱᱟ ᱠᱚᱨᱮ ᱜᱮ ᱦᱳᱭᱳᱜ ᱛᱟᱦᱮᱸᱱᱟ ᱚᱱᱠᱟ ᱫᱚ ᱵᱟᱝ ᱦᱳᱭᱳᱜ ᱜᱮᱭᱟ᱾
ᱢᱟᱱᱮ ᱥᱟᱲᱯᱟ ᱮᱱᱮᱡ ᱠᱚ ᱱᱚᱝᱠᱟ ᱚᱱᱠᱟ ᱛᱮᱠᱛᱚ ᱵᱟᱡᱟᱨ ᱥᱟᱦᱟᱨ ᱠᱚᱨᱮᱧ ᱧᱮᱞᱮᱫ ᱠᱚ ᱛᱟᱦᱮᱸᱜ᱾ ᱱᱚᱝᱠᱟ ᱟᱭᱳ ᱦᱚᱲ ᱠᱚ ᱛᱤᱨᱞᱟᱹ ᱦᱚᱯᱚᱱ ᱠᱚ ᱱᱚᱝᱠᱟ ᱥᱟᱲᱯᱟ ᱠᱚ ᱮᱱᱮᱡ ᱠᱟᱛᱮᱫ ᱦᱚᱸ ᱪᱟᱸᱫᱟ ᱠᱚ ᱦᱚ ᱠᱚᱭᱮᱫ ᱠᱚᱣᱟ ᱟᱨᱠᱤ᱾
ᱦᱮᱸ ᱱᱚᱣᱟ ᱠᱚᱫᱚ ᱚᱠᱚᱭ ᱫᱚ ᱵᱟᱝ ᱩᱪᱤᱛᱚᱜ ᱠᱟᱱᱟ᱾
ᱩᱸ ᱦᱮᱸ ᱠᱟᱨᱚᱱ ᱤᱱ ᱫᱩ ᱡᱟᱦᱟᱸ ᱱᱚᱝᱠᱟ ᱱᱟᱥᱮ ᱵᱟᱲᱟᱭ ᱢᱮᱱᱟᱜᱼᱟ ᱱᱚᱜᱼᱚᱭ ᱡᱮ ᱫᱟᱸᱥᱟᱭ ᱵᱚᱱ ᱫᱟᱬᱟᱱ ᱠᱟᱱᱟ ᱚᱱᱟ ᱫᱚ ᱮᱸ ᱯᱟᱹᱦᱤᱞ ᱪᱮᱛᱟ ᱠᱚ ᱞᱟᱹᱭᱟ ᱱᱚᱝᱠᱟ ᱡᱟᱦᱟᱱᱟᱜ ᱜᱮ ᱮ ᱫᱩᱠ ᱵᱤᱯᱚᱫᱽ ᱨᱮ ᱯᱟᱲᱟᱣ ᱠᱟᱛᱮᱜ ᱜᱮ ᱫᱤᱥᱚᱢ ᱠᱚ ᱫᱟᱬᱟᱱ ᱠᱟᱱ ᱛᱮᱭ ᱟᱫᱚ ᱥᱟᱶᱛᱮ ᱚᱱᱟ ᱡᱟᱦᱟᱸ ᱵᱚᱱ ᱫᱟᱬᱟᱱᱟ ᱥᱩᱱᱩᱢ ᱥᱤᱸᱫᱩᱨ ᱵᱚᱱ ᱟᱥᱮᱱᱟ ᱡᱟᱦᱟᱸ ᱵᱚᱱ ᱴᱤᱰᱟᱹᱜ ᱴᱚᱠᱟᱜᱼᱟ ᱟᱵᱚᱣᱟᱜ ᱛᱩᱨᱥᱤ ᱵᱩᱴᱟᱹ ᱠᱚᱨᱮᱜ᱾
ᱥᱟᱶᱛᱮ ᱥᱳᱲᱮ ᱠᱟᱛᱮᱫ ᱵᱚᱱ ᱡᱚᱢᱟ ᱟᱫᱚ ᱚᱱᱟ ᱨᱮᱱᱟᱜ ᱡᱟᱦᱟᱸ ᱟᱥᱚᱞᱴᱟᱜ ᱜᱟᱵᱮ ᱥᱮ ᱨᱟᱥᱟ ᱚᱱᱟ ᱫᱚ ᱟᱫᱚ ᱵᱟᱹᱭ ᱵᱟᱹᱭᱛᱮ ᱟᱫᱚᱜ ᱠᱟᱱᱟ ᱡᱩᱫᱤ ᱱᱚᱝᱠᱟ ᱵᱚᱱ ᱦᱟᱱᱛᱮ ᱱᱟᱛᱮ ᱵᱚᱱ ᱫᱟᱬᱟᱱ ᱠᱷᱟᱱ ᱢᱟᱱᱮ
ᱦᱮᱸ᱾
ᱟᱸ ᱫᱟᱸᱥᱟᱭ ᱯᱚᱨᱮ ᱫᱚ ᱦᱟᱸᱜ ᱛᱚ ᱥᱚᱨᱦᱟᱭ ᱵᱚᱸᱜᱟ ᱵᱚᱞᱚᱜ ᱠᱟᱱ ᱛᱟᱵᱚᱱᱟ ᱛᱚ ᱟᱯᱮ ᱚᱱᱛᱮ ᱫᱚ ᱥᱚᱨᱦᱟᱭ ᱵᱚᱸᱜᱟ ᱠᱚ ᱥᱚᱨᱦᱟᱭᱚᱜ ᱜᱮᱭᱟ ᱥᱮ ᱚᱱᱠᱟ ᱯᱩᱥ ᱵᱚᱸᱜᱟ ᱥᱮᱫ?
ᱵᱟ ᱟᱞᱮ ᱱᱚᱛᱮ ᱫᱚ ᱥᱚᱨᱦᱟᱭ ᱵᱚᱸᱜᱟ ᱜᱮᱞᱮ ᱥᱚᱨᱦᱟᱭᱚᱜᱼᱟ, ᱢᱮᱱᱠᱷᱟᱱ ᱮᱸ ᱥᱚᱨᱦᱟᱭ ᱫᱚ ᱮᱫᱚᱢ ᱟᱹᱰᱤ ᱦᱚᱲ ᱫᱩᱧ ᱧᱮᱞ ᱠᱟᱜ ᱠᱚᱣᱟ ᱟᱛᱳ ᱨᱮᱠᱚ ᱥᱚᱦᱨᱟᱭᱚᱜᱼᱟ ᱠᱤᱱᱛᱩ ᱟᱞᱮ ᱫᱚ ᱥᱚᱦᱨᱟᱭ ᱫᱚ ᱵᱚᱝᱥᱚ ᱨᱮᱞᱮ ᱥᱚᱨᱦᱟᱭᱚᱜᱼᱟ᱾ ᱠᱤᱱᱛᱩ ᱟᱨ ᱠᱷᱩᱱᱴᱟᱹᱣ ᱫᱚ ᱟᱛᱳ ᱠᱷᱚᱱ ᱥᱟᱱᱟᱢ ᱦᱚᱲ ᱜᱮᱞᱮ ᱠᱷᱩᱱᱴᱟᱹᱜᱼᱟ᱾
ᱦᱮᱸ ᱥᱚᱨᱦᱟᱭ ᱨᱮᱫᱚ ᱢᱟᱱᱮ ᱵᱚᱝᱥᱚ ᱨᱮ ᱵᱚᱞᱛᱮ ᱱᱚᱣᱟ ᱢᱟᱱᱮ ᱥᱚᱦᱨᱟᱭ ᱨᱮᱜᱮ ᱢᱟᱱᱮ ᱵᱚᱸᱜᱟ ᱵᱩᱨᱩᱜ ᱟᱠᱚ ᱟᱨᱠᱤ ᱢᱟᱱᱮ ᱟᱠᱚ ᱵᱚᱝᱥᱚ ᱨᱮᱱ ᱡᱚᱛᱚ᱾ ᱩᱱᱫᱚ ᱡᱚᱛᱚ ᱢᱤᱫᱴᱷᱮᱡ ᱠᱚ ᱛᱟᱦᱮᱸ ᱵᱚᱸᱜᱟ ᱵᱩᱨᱩ ᱠᱚ ᱡᱚᱛᱚ ᱡᱚᱢ ᱧᱩᱭᱟᱠᱚ᱾
ᱦᱮᱸ ᱚᱱᱠᱟ ᱜᱮ᱾
ᱦᱮᱸ ᱟᱫᱚ ᱱᱚᱝᱠᱟ ᱦᱚᱸ ᱟᱸᱡᱚᱢ ᱠᱟᱱᱟ ᱵᱟᱝᱢᱟ ᱥᱚᱦᱨᱟᱭ ᱨᱮᱫᱚ ᱚᱱᱠᱟ ᱚᱠᱚᱭ ᱠᱚᱫᱚ ᱮᱸ ᱥᱩᱠᱨᱤ ᱠᱚ ᱵᱚᱸᱜᱟ ᱠᱚᱣᱟ ᱚᱱᱠᱟ ᱜᱚᱲᱟᱨ ᱨᱮ ᱥᱮ ᱪᱮᱫ?
ᱦᱮᱸ ᱦᱮᱸ ᱥᱚᱦᱨᱟᱭ ᱨᱮ ᱥᱩᱠᱨᱤ ᱮᱸ ᱟᱫᱚᱢ ᱟᱫᱚᱢ ᱦᱚᱲ ᱠᱚᱫᱚ ᱵᱷᱮᱲᱟ ᱦᱚᱸᱠᱚ ᱵᱚᱸᱜᱟ ᱠᱚᱜᱮᱭᱟ᱾
ᱦᱮᱸ ᱟᱫᱚ ᱚᱠᱚᱭ ᱚᱠᱟ ᱞᱮᱠᱟ ᱥᱮᱫᱟᱭ ᱠᱷᱚᱡ ᱦᱮᱱᱟᱜ ᱛᱟᱠᱚᱣᱟ᱾
ᱟᱫᱚ ᱤᱧ ᱫᱚ ᱱᱚᱣᱟ ᱜᱤᱧ ᱞᱟᱹᱭᱟ ᱟᱵᱚᱣᱟᱜ ᱵᱚᱸᱜᱟ ᱵᱩᱨᱩ ᱫᱚ ᱠᱟᱹᱴᱤᱡ ᱱᱟᱥᱮᱱᱟᱜ ᱵᱤᱱᱟᱹ ᱦᱩᱭ ᱫᱟᱲᱮᱜ ᱠᱤᱱᱛᱩ ᱫᱟᱲᱮ ᱠᱚᱫᱚ ᱯᱨᱟᱭ ᱮᱠᱤ ᱢᱟᱱᱮ ᱱᱟᱥᱮ ᱠᱚ ᱮᱠᱤ ᱪᱚᱜ ᱜᱮᱭᱟ ᱟᱨᱠᱤ᱾ ᱯᱚᱨ ᱟᱯᱮ ᱫᱤᱥᱚᱢ ᱥᱮᱫ ᱠᱷᱩᱱᱴᱟᱹᱣ ᱫᱚ ᱚᱠᱟ ᱞᱮᱠᱟ ᱱᱮᱛᱟᱨ ᱫᱚ ᱠᱷᱩᱱᱴᱟᱹᱣ ᱱᱚᱝᱠᱟ ᱡᱟᱠ ᱡᱚᱢᱚᱠ ᱧᱚᱜ ᱜᱮ ᱦᱩᱭᱩᱜ ᱠᱟᱱᱟ ᱥᱮ ᱠᱷᱩᱱᱴᱟᱹᱣ ᱠᱚ ᱠᱟᱹᱴᱤᱡ ᱯᱟᱛᱞᱟ ᱧᱚᱜ ᱟᱠᱟᱱᱟ?
ᱟᱞᱮ ᱥᱮᱫ ᱫᱚ ᱮᱠᱫᱚᱢ ᱢᱟᱱᱮ ᱵᱚᱱᱫᱚ ᱩᱛᱟᱹᱨ ᱟᱠᱟᱱᱟ ᱠᱷᱩᱱᱴᱟᱹᱣ ᱫᱚ᱾
ᱟᱪᱪᱷᱟ ᱪᱟᱷᱟ ᱢᱟᱱᱮ ᱛᱟᱦᱟᱞᱮ ᱟᱯᱮ ᱨᱮᱱ ᱰᱟᱹᱝᱨᱤ ᱠᱚᱦᱚᱸ ᱵᱟ ᱵᱩᱡᱽ ᱫᱟᱲᱮ ᱯᱚᱨᱚᱵᱽ ᱦᱚᱸ ᱢᱮᱱᱟᱜ ᱛᱟᱞᱮᱭᱟ ᱡᱮ ᱠᱷᱩᱱᱴᱟᱹᱣ ᱞᱮᱭᱟ ᱠᱚ ᱚᱱᱟ ᱦᱚᱸᱛᱚ ᱠᱚ ᱦᱤᱲᱤᱧ ᱜᱚᱫ ᱠᱟᱜ ᱠᱟᱱᱟ᱾
ᱦᱮᱸ ᱰᱟᱹᱝᱨᱤ ᱠᱚ ᱦᱤᱲᱤᱧ ᱟᱠᱟᱫᱟ ᱚᱱᱟ ᱠᱚᱫᱚ ᱦᱟᱸᱜ᱾
ᱦᱩᱸ ᱢᱟᱹᱱᱢᱤ ᱠᱚ ᱦᱤᱲᱤᱧᱮᱫ ᱠᱷᱟᱱ ᱰᱝᱨᱤ ᱠᱚᱫᱚ ᱠᱚ ᱱᱩᱠᱩ ᱫᱚ ᱵᱟ ᱚᱵᱚᱞᱟ ᱡᱤᱱᱤᱥ ᱫᱚᱠᱚ ᱦᱤᱲᱤᱧ ᱜᱮᱭᱟ ᱛᱚ᱾
ᱦᱮᱸ᱾
ᱟᱫᱚ ᱪᱤᱠᱟᱹ ᱠᱟᱱᱟ ᱩᱭᱦᱟᱹᱨᱟ ᱰᱟᱹᱝᱨᱤᱭᱟᱜ ᱦᱚᱸᱜᱼᱚᱭ ᱡᱮ ᱯᱚᱨᱚᱵᱽ ᱥᱚᱨᱦᱟᱭ ᱞᱮᱠᱟᱱ ᱫᱤᱱ ᱨᱮ ᱫᱚ ᱛᱚᱠᱷᱚᱱ ᱫᱚ ᱰᱟᱹᱝᱨᱤ ᱜᱚᱲᱟ ᱦᱚᱸᱵᱚᱱ ᱥᱟᱯᱟᱭᱟ᱾ ᱟᱫᱚ ᱧᱮᱞ ᱢᱮ ᱱᱩᱠᱩ ᱰᱟᱹᱝᱨᱤᱭᱟᱜ ᱵᱮᱵᱚᱦᱟᱨ ᱫᱚ ᱱᱮᱛᱟᱨ ᱫᱚ ᱠᱟᱹᱴᱤᱡ ᱠᱚᱢᱚᱜ ᱠᱟᱱᱛᱮ ᱵᱟᱝ ᱪᱚ ᱱᱚᱣᱟ ᱠᱚᱫᱚ ᱵᱚᱱ ᱦᱤᱲᱤᱧᱮᱫ ᱠᱚᱣᱟ ᱱᱩᱠᱩᱣᱟᱜ ᱯᱚᱨᱚᱵᱽ ᱢᱮᱱᱟᱜᱼᱟ ᱢᱮᱱᱛᱮ ᱪᱮᱫᱟᱜ ᱥᱮ ᱯᱟᱹᱦᱤᱞ ᱫᱚ ᱱᱩᱠᱩ ᱟᱛᱮᱜᱮ ᱪᱟᱥᱵᱟᱥ ᱵᱚᱱ ᱠᱚᱨᱟᱣ ᱠᱮᱭᱟ ᱱᱩᱠᱩᱣᱟᱜ ᱯᱚᱨᱚᱵᱽ ᱦᱚᱸ ᱨᱩᱢ ᱡᱷᱩᱢ ᱵᱚᱱ ᱢᱟᱱᱟᱣ ᱵᱟᱛᱟᱣ ᱠᱮᱭᱟ᱾
ᱦᱮᱸ᱾ ᱦᱮᱸ ᱟᱫᱚ ᱱᱮᱛᱟᱨ ᱫᱚ ᱩᱱᱠᱩᱣᱟᱜ ᱜᱚᱲᱟ ᱠᱚᱦᱚᱸ ᱥᱟᱯᱷᱟ ᱫᱚ ᱥᱟᱯᱷᱟ ᱜᱮ ᱦᱩᱭᱩᱜ ᱠᱟᱱᱟ, ᱢᱮᱱᱠᱷᱟᱱ ᱚᱱᱟ ᱠᱷᱩᱱᱴᱟᱹᱣ ᱛᱮᱫ ᱜᱮ ᱵᱟᱝ ᱦᱩᱭᱩᱜ ᱠᱟᱱᱟ᱾
ᱚᱻ ᱟᱪᱪᱷᱟ ᱠᱷᱩᱱᱴᱟᱹᱣ ᱛᱮᱫ ᱵᱟᱝ ᱦᱩᱭᱩᱜ ᱠᱟᱱᱟ ᱟᱪᱪᱷᱟ ᱠᱷᱩᱱ ᱴᱟᱹᱣ ᱨᱮ ᱟᱞᱮ ᱟᱹᱰᱤ ᱨᱚᱠᱚᱢ ᱪᱷᱟᱯᱟ ᱪᱷᱩᱵᱤ ᱠᱚ ᱢᱟᱱᱮ ᱚᱠᱚᱭ ᱫᱚ ᱢᱟᱞᱦᱟᱱ ᱨᱮᱱᱟᱜ ᱤᱭᱟᱹ ᱤᱭᱟᱹ ᱨᱚᱝ ᱮᱢ ᱵᱮᱱᱟᱣ ᱟᱫᱮᱛᱮ ᱢᱟᱞᱦᱟᱱ ᱥᱟᱠᱟᱢ ᱨᱤᱫ ᱠᱮᱫ ᱛᱮ ᱱᱤᱞᱛᱮ ᱢᱟᱱᱮ ᱜᱮᱞᱟᱥ ᱠᱚᱛᱮᱢ ᱪᱷᱚᱯ ᱪᱷᱚᱯ ᱟᱫᱮᱭᱟ ᱟᱪᱪᱷᱟ ᱦᱮᱸᱫᱮ ᱰᱟᱝᱨᱤ ᱫᱚ ᱱᱚᱣᱟ ᱟᱫᱣᱟ ᱪᱟᱣᱞᱮ ᱠᱚᱫᱚ ᱛᱟᱦᱚᱞᱮ ᱚᱱᱠᱟ ᱦᱚᱸᱯᱮ ᱠᱚᱨᱟᱣ ᱟᱠᱚᱣᱟ ᱥᱮ ᱵᱟᱝ?
ᱵᱟᱝ ᱜᱮ ᱵᱟᱝ ᱠᱚ ᱠᱚᱨᱟᱣ ᱠᱚᱣᱟ ᱱᱚᱛᱮ ᱟᱞᱮ ᱥᱮᱫ ᱫᱚ
ᱢᱟᱱᱮ ᱤᱧ ᱤᱧ ᱜᱮ ᱠᱷᱩᱱᱴᱟᱹᱣ ᱢᱤᱫ ᱫᱷᱟᱣ ᱦᱚᱸ ᱵᱟᱹᱧ ᱧᱮᱞ ᱛᱤᱭᱳᱜ ᱠᱟᱫᱟ᱾ ᱦᱮᱸ ᱛᱟᱦᱞᱮ ᱟᱞᱮ ᱥᱮᱫ ᱠᱷᱚᱡ ᱢᱟᱱᱮ ᱟᱹᱰᱤ ᱞᱟᱦᱟ ᱧᱚᱜ ᱠᱷᱚᱡ ᱜᱮ ᱠᱷᱩᱱᱴᱟᱹᱣ ᱠᱚᱫᱚ ᱵᱚᱱᱫᱚ ᱟᱠᱟᱱᱟ᱾
ᱟᱪᱪᱷᱟ ᱛᱟᱦᱚᱞᱮ ᱠᱷᱩᱱᱴᱟᱹᱣ ᱵᱚᱱᱫᱚ ᱠᱟᱱᱟ ᱠᱤᱱᱛᱩ ᱢᱟᱱᱮ ᱰᱟᱹᱝᱨᱤ ᱠᱚ ᱠᱚᱢ ᱧᱚᱜ ᱜᱮᱭᱟ ᱥᱮ ᱚᱝᱠᱟ ᱚᱻ ᱢᱟᱱᱮ ᱟᱯᱮ ᱪᱟᱥᱵᱟᱥ ᱫᱚ ᱪᱮᱫ ᱛᱮᱯᱮ ᱪᱟᱥ ᱵᱟᱥᱟ ᱤᱭᱟᱹ ᱠᱚᱫᱚ ᱴᱟᱠᱴᱟᱨ ᱞᱩᱴᱟᱨ ᱱᱟᱦᱮᱞ ᱛᱮᱫᱚ ᱥᱤᱭᱟ ᱥᱤᱭᱟ᱾
ᱦᱮᱸ ᱞᱟᱦᱟ ᱛᱮᱫᱚ ᱰᱟᱹᱝᱨᱤ ᱠᱟᱰᱟ ᱛᱮᱜᱮ ᱥᱤᱭ ᱦᱩᱭᱩᱜ ᱠᱟᱱ ᱛᱟᱦᱮᱱᱟ ᱢᱮᱱᱠᱷᱟᱱ ᱱᱮᱛᱟᱨ ᱫᱚ ᱡᱚᱛᱚ ᱴᱨᱟᱠᱴᱚᱨ ᱠᱚᱛᱮ᱾ ᱦᱮᱸ ᱥᱚᱨᱚᱦᱟᱭ ᱫᱚ ᱡᱟᱠ ᱡᱚᱢᱚᱠ ᱜᱮ ᱦᱩᱭᱩᱜᱼᱟ᱾ ᱢᱮᱱᱠᱷᱟᱱ ᱩᱱᱠᱩ ᱰᱟᱝᱨᱤ ᱠᱷᱩᱱᱴᱟᱹᱣ ᱛᱮᱫ ᱜᱮ ᱵᱟᱝ ᱦᱩᱭᱩᱜ ᱠᱟᱱᱟ᱾ ᱥᱚᱨᱦᱟᱭ ᱨᱮ ᱚᱱᱠᱟ
ᱤᱧ ᱫᱚᱩᱧ ᱵᱩᱡᱟ ᱥᱚᱨᱦᱟᱭ ᱨᱮᱱᱟᱜ ᱜᱮ ᱢᱤᱫᱴᱟᱝ ᱦᱟᱹᱴᱤᱧ ᱠᱟᱱᱟ ᱠᱷᱩᱱᱴᱟᱹᱣ᱾
ᱦᱮᱸ᱾
ᱮᱫᱚᱢ ᱟᱪᱪᱷᱟ ᱱᱚᱣᱟ ᱛᱟᱦᱚᱞᱮ ᱟᱢᱟᱜ ᱢᱚᱱᱮ ᱪᱮᱫ ᱮ ᱞᱟᱹᱭᱟ ᱛᱟᱦᱟᱞᱮ ᱟᱢᱟᱜ ᱢᱚᱱᱮ ᱪᱮᱫ ᱞᱮᱭᱟ ᱱᱚᱣᱟ ᱠᱤ ᱟᱫᱚ ᱱᱚᱜᱼᱚᱭ ᱡᱮ ᱠᱷᱩᱱᱴᱟᱹ ᱵᱚᱱᱫᱚ ᱟᱠᱟᱱᱟ ᱟᱛᱳ ᱨᱮ? ᱢᱟᱱᱮ ᱛᱟᱭᱚᱢ ᱫᱟᱨᱟᱢ ᱱᱚᱣᱟ ᱠᱤ ᱟᱨᱚ ᱴᱷᱩᱠᱟᱹᱣ ᱪᱮᱥᱴᱟ ᱞᱮᱠᱷᱟᱱ ᱜᱟᱱᱚᱜᱼᱟ?
ᱪᱮᱥᱴᱟ ᱞᱮᱠᱷᱟᱱ ᱫᱚ ᱜᱟᱱᱚᱜᱼᱟ᱾ ᱟᱫᱚ ᱡᱚᱛᱚ ᱥᱳᱞᱳ ᱟᱱᱟ ᱦᱚᱲ? ᱜᱟᱞᱢᱟᱨᱟᱣ ᱠᱟᱛᱮᱫ ᱚᱱᱟ ᱠᱚᱫᱚ ᱜᱚᱴᱟ ᱞᱮᱠᱷᱟᱡ ᱜᱮ ᱦᱩᱭᱩᱜᱼᱟ᱾ ᱦᱮᱸ ᱟᱫᱚ ᱱᱮᱛᱟᱨ ᱫᱚ ᱟᱹᱛᱩ ᱨᱮᱦᱚᱸ ᱢᱟᱱᱮ ᱡᱚᱛᱚ ᱦᱚᱲᱟᱜ ᱠᱟᱛᱷᱟ ᱠᱚ ᱵᱟᱝ ᱯᱟᱱᱛᱮᱜ ᱠᱟᱱᱟ᱾
ᱢᱟᱱᱮ ᱪᱤᱠᱟᱹᱜ ᱠᱟᱱᱟ ᱟᱹᱛᱩ ᱵᱚᱱ ᱯᱮᱨᱮᱡ ᱟᱠᱟᱱᱟ ᱥᱩᱞᱩᱠ ᱱᱤᱨᱟᱹᱭ ᱟᱫᱚ ᱵᱟᱹᱱᱩᱜᱼᱟ᱾
ᱦᱮᱸ᱾
ᱦᱩᱸ᱾ ᱠᱟᱨᱚᱱ ᱡᱟᱦᱟᱱᱟᱜ ᱤᱧ ᱧᱮᱞ ᱟᱠᱟᱫᱟ ᱡᱟᱦᱟᱱᱟᱜ ᱠᱟᱹᱭᱡᱟᱹ ᱠᱷᱟᱹᱯᱟᱹᱨᱤ ᱜᱮ ᱞᱟᱹᱭᱟ ᱱᱩᱭ ᱫᱚ ᱦᱟᱹᱱᱠᱩ ᱵᱚᱝᱥᱚ
ᱠᱟᱱᱟᱭ ᱵᱷᱟᱜᱮ ᱱᱩᱠᱩ ᱵᱚᱝᱥᱚ ᱦᱚᱲ ᱵᱟᱝᱠᱚ ᱵᱷᱟᱜᱮ ᱚᱱᱠᱟ ᱢᱤᱫᱴᱟᱝ ᱮᱯᱮᱨᱦᱮᱰᱮᱡ ᱛᱟᱦᱮᱱ ᱠᱟᱱ ᱜᱮᱭᱟ᱾
ᱦᱮᱸ᱾
ᱱᱮᱛᱟᱨ ᱫᱚ ᱚᱱᱟ ᱠᱷᱟᱹᱛᱤᱨ ᱛᱮᱜᱮ ᱠᱟᱛᱷᱟ ᱠᱚ ᱡᱚᱛᱚ ᱦᱚᱲᱟᱜ ᱵᱟᱝ ᱯᱟᱱᱛᱮᱜ ᱠᱟᱱ ᱛᱟᱠᱚᱣᱟ᱾
ᱦᱮᱸ ᱡᱟᱦᱟᱭ ᱦᱚᱲᱮ ᱨᱟᱹᱜᱤᱭᱟᱭ ᱩᱱᱤ ᱡᱩᱫᱤ ᱵᱷᱟᱜᱤ ᱠᱟᱛᱷᱟᱭ ᱞᱟᱹᱭ ᱨᱮᱦᱚᱸ ᱵᱟᱭ ᱢᱟᱱᱟᱣ ᱵᱟᱛᱟᱣ ᱛᱟᱭᱟ᱾
ᱵᱟᱝ
ᱟᱫᱚᱧ ᱞᱟᱹᱭᱟ ᱱᱚᱜᱼᱚᱭ ᱡᱮ ᱵᱟᱯᱮ ᱦᱮᱸ ᱞᱟᱹᱭ ᱢᱮ᱾
ᱚ ᱢᱮᱱᱫᱟᱹᱧ ᱚᱠᱛᱚ ᱠᱩᱦᱚ ᱦᱩᱭ ᱦᱮᱡ ᱮᱱ ᱛᱟᱞᱟᱝᱟ ᱾
ᱛᱟᱦᱚᱞᱮ ᱴᱷᱤᱠ ᱜᱮᱭᱟ ᱚᱠᱛᱚ ᱠᱚ ᱦᱩᱭ ᱞᱮᱠᱷᱟᱱ ᱟᱨᱦᱚᱸ ᱮᱸ ᱯᱚᱨᱮᱛᱮ ᱨᱚᱯᱚᱲ ᱜᱟᱯ ᱜᱟᱯᱟᱞᱢᱟᱨᱟᱣ ᱦᱩᱭᱩᱜᱼᱟ ᱦᱮᱸ ᱥᱮ ᱵᱟᱝ ᱾
ᱦᱮᱸ ᱦᱮᱸ ᱾ ᱴᱷᱤᱠ ᱜᱮᱭᱟ ᱛᱟᱦᱚᱞᱮ ᱱᱤᱛᱚᱜ ᱞᱮᱠᱟ ᱫᱚ ᱾
ᱦᱮᱸ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱱᱤᱛᱚᱜ ᱞᱮᱠᱟ ᱫᱚ ᱾